ᱦ
ᱦᱮᱸ ᱟᱸᱡᱚ ᱢᱚᱜ ᱠᱟᱱᱟ᱾
ᱟᱯᱮ ᱥᱮᱫ ᱥᱤᱴ ᱠᱚ ᱪᱮᱫ ᱪᱮᱠᱟ ᱵᱩᱡᱷᱟᱹᱜ ᱠᱟᱱᱟ?
ᱟᱞᱮ ᱥᱮᱫ ᱦᱚᱭ ᱦᱤᱸᱥᱤᱫ ᱛᱮᱦᱮᱧ ᱫᱚ ᱠᱟᱹᱴᱤᱡ ᱫᱚᱢᱮ ᱜᱚᱨᱚᱢ ᱠᱟᱱᱟ ᱟᱨᱠᱤ᱾
ᱟᱞᱮ ᱥᱮᱫ ᱫᱚ ᱱᱚᱝᱠᱟ ᱜᱮ ᱜᱚᱨᱚᱢ ᱠᱟᱱᱟ᱾
ᱚᱻᱻ
ᱮᱸ ᱛᱟᱦᱚᱞᱮ ᱛᱮᱦᱮᱧ ᱫᱚ ᱯᱳᱭᱞᱳ ᱞᱟᱝ ᱜᱚᱞᱯᱷᱚ ᱞᱮᱜᱮ ᱛᱟᱦᱚᱞᱮ ᱚᱱᱮ ᱡᱮ ᱟᱵᱚᱣᱟᱜ ᱫᱷᱟᱹᱨᱛᱤ ᱛᱟᱞᱟ ᱨᱮ ᱥᱮ ᱱᱚᱣᱟ ᱟᱵᱚᱣᱟᱜ ᱫᱷᱟᱹᱨᱛᱤ ᱛᱟᱞᱟ ᱨᱮ ᱚᱱᱠᱟ ᱜᱚᱨᱚᱢ ᱵᱟᱹᱲᱛᱤᱜ ᱠᱟᱱᱟ ᱟᱵᱚᱣᱟᱜ ᱱᱚᱣᱟ ᱥᱤᱧᱚᱹᱛ ᱫᱤᱥᱚᱢ ᱨᱮ᱾ ᱛᱟᱞᱮ ᱚᱱᱟ ᱜᱚᱨᱚᱢ ᱨᱮ ᱯᱟᱹᱭᱞᱟᱹ ᱪᱮᱫ ᱠᱚᱵᱚᱱ ᱥᱚᱢᱚᱥᱟᱜ ᱠᱟᱱᱟ ᱚᱱᱟ ᱯᱟᱹᱭᱞᱟᱹ ᱞᱟᱝ ᱜᱟᱞᱢᱟᱨᱟᱣ ᱞᱮᱱ ᱜᱮ᱾
ᱦᱩᱸ ᱜᱚᱨᱚᱢ ᱨᱮ ᱛᱮᱦᱮᱧ ᱥᱩᱫᱩ ᱟᱵᱚ ᱤᱭᱟᱹ ᱦᱚᱲ ᱛᱚ ᱢᱟᱱᱮ ᱢᱟᱹᱱᱢᱤ ᱫᱚ ᱚᱥᱩ ᱚᱢᱚᱱ ᱠᱚᱥᱴᱚ ᱠᱟᱱᱟ ᱪᱷᱚᱛᱚ ᱜᱮᱠᱚ ᱟ ᱢᱟᱹᱱᱢᱤ ᱥᱟᱞᱟᱜ ᱛᱤᱱᱟᱹᱜ ᱜᱟᱱ ᱡᱤᱵᱽᱡᱤᱭᱟᱹᱞᱤ ᱠᱚ ᱢᱮᱱᱟᱜ ᱠᱚᱣᱟ? ᱡᱷᱚᱛᱚ ᱜᱮᱠᱚ ᱠᱚᱥᱴᱚᱜ ᱠᱟᱱᱟ ᱠᱚ ᱩᱫᱽᱜᱟᱹᱨ ᱨᱮ ᱟᱨᱠᱤ᱾
ᱦᱩᱸ ᱢᱟᱱᱮ ᱡᱤᱵᱽᱡᱤᱭᱟᱹᱞᱤ ᱦᱚᱸ ᱪᱮᱫᱟᱜ ᱥᱟᱱᱟᱢ ᱫᱟᱨᱮ ᱱᱟᱹᱲᱤ ᱵᱤᱨ ᱵᱩᱨᱩ ᱥᱟᱱᱟᱢ ᱜᱮ ᱠᱚ ᱠᱚᱥᱴᱚᱜ ᱠᱟᱱᱟ᱾ ᱪᱮᱫᱟᱜ ᱞᱟᱹᱭ ᱜᱟᱱᱚᱜᱼᱼᱟ ᱡᱩᱫᱤ ᱚᱱᱠᱟ ᱜᱚᱨᱚᱢᱟ ᱥᱤᱛᱩᱝ ᱟᱭ ᱫᱟᱜ ᱡᱟᱹᱲᱤ ᱵᱟᱝ ᱦᱩᱭᱩᱜᱼᱟ᱾ ᱴᱟᱭᱤᱢ ᱨᱮ ᱛᱮ ᱵᱤᱨ ᱵᱩᱨᱩ ᱦᱚᱸ ᱵᱤᱨ ᱠᱚ ᱚᱱᱟ ᱫᱟᱨᱮ ᱱᱟᱹᱲᱤ ᱡᱤᱱᱛᱤ ᱱᱩᱠᱩ ᱦᱚᱸ ᱫᱟᱜ ᱟᱱᱟᱴ ᱛᱮ ᱠᱚ ᱥᱚᱢᱚᱥᱟ ᱢᱟᱹᱱᱢᱤ ᱫᱚᱵᱚᱱ ᱦᱟᱞᱮ ᱰᱟᱞᱮᱜ ᱜᱮᱭᱟ ᱜᱚᱨᱚᱢ ᱛᱮ ᱵᱚᱱ ᱟᱴᱼᱯᱟᱠᱟᱣ ᱪᱟᱵᱟᱜᱼᱟ᱾ ᱟᱨ ᱱᱚᱣᱟ ᱠᱟᱛᱷᱟ ᱵᱚᱱ ᱞᱟᱹᱭ ᱞᱮ ᱠᱷᱟᱱ ᱜᱚᱨᱚᱢ ᱠᱟᱛᱷᱟ ᱯᱟᱹᱭᱞᱟᱹ ᱩᱭᱦᱟᱹᱨ ᱠᱚᱢ ᱛᱮ ᱵᱮᱥᱤ ᱟᱵᱚᱣᱟᱜ ᱡᱟᱦᱟᱸ ᱢᱟᱱᱮ ᱵᱟᱹᱲᱤᱡ ᱚᱨᱥᱚᱝ ᱦᱩᱭᱩᱜᱼᱟ ᱟᱛᱳ ᱯᱟᱲᱟ ᱠᱚᱨᱮ ᱧᱮᱞ ᱟᱠᱟᱱᱟ᱾ ᱡᱮ ᱡᱟᱦᱟᱸ ᱵᱚᱭᱚᱥ ᱠᱚ ᱟᱭᱳᱼᱵᱟᱵᱟ ᱦᱚᱲ ᱠᱚ ᱛᱟᱦᱮᱱ ᱛᱟᱵᱚᱱᱟ ᱥᱮ ᱫᱟᱹᱫᱩ ᱦᱟᱲᱟᱢ ᱫᱟᱹᱫᱩ ᱵᱩᱰᱷᱤ ᱢᱟᱱᱮ ᱵᱟᱵᱟᱭ ᱦᱟᱲᱟᱢ ᱵᱟ ᱢᱟᱱᱮ ᱫᱟᱹᱫᱩ ᱵᱷᱟᱲᱟᱢ, ᱩᱱᱟᱜ ᱥᱟᱴ ᱠᱚ ᱯᱟᱲᱟᱜᱼᱟ᱾ ᱥᱟᱶᱛᱮ, ᱦᱩᱰᱤᱧ ᱼᱦᱩᱰᱤᱧ ᱵᱟᱞᱮ ᱵᱮᱠᱮᱨ ᱜᱤᱫᱽᱨᱟᱹ ᱠᱚᱦᱚᱸ ᱠᱚᱼᱼ ᱦᱩᱸ ᱟᱹᱰᱤ ᱠᱚ ᱜᱚᱨᱚᱢ ᱠᱚᱣᱟ ᱟᱹᱰᱤ᱾ ᱠᱚ, ᱦᱚᱨᱚᱵᱚᱨᱚ ᱪᱟᱵᱟᱜᱼᱟ ᱡᱤᱭᱚᱱ ᱠᱷᱟᱸᱰᱟᱣ ᱨᱮ, ᱞᱟᱥᱴᱮ ᱢᱩᱪᱟᱹᱫᱼᱼ ᱢᱩᱪᱟᱹᱫ ᱨᱮ, ᱮᱸ ᱯᱟᱝᱠᱷᱟ ᱦᱚᱭ ᱦᱚᱸ ᱡᱟᱦᱟᱸ ᱢᱮᱱᱟᱜ ᱛᱟᱵᱚᱱᱟ ᱚᱱᱟ ᱦᱚᱸᱼᱼ ᱵᱷᱩᱝ, ᱛᱟᱹᱩᱦ ᱟᱥᱲᱟ ᱦᱟᱛᱟᱣ ᱦᱩᱭᱩᱜ ᱛᱟᱠᱚᱣᱟ ᱟᱨᱼᱼ ᱧᱮᱞ ᱦᱩᱭ ᱟᱠᱟᱱᱟ ᱢᱟᱡᱷᱮ ᱥᱟᱡᱷᱮ ᱮᱢᱚᱱ ᱜᱚᱨᱚᱢᱟ ᱫᱟᱨᱮ ᱵᱩᱴᱟᱹᱱᱟᱜ ᱢᱤᱫᱴᱟᱝ ᱫᱟᱨᱮᱼᱼ ᱡᱚᱡᱚ ᱥᱟᱠᱟᱢ ᱦᱚᱸ ᱥᱮ ᱢᱟᱫ ᱥᱟᱠᱟᱢ ᱦᱚᱸ ᱵᱟᱝ ᱦᱤᱞᱟᱹᱜᱼᱟ ᱱᱚᱝᱠᱟ ᱦᱚᱭ ᱦᱚᱸ ᱵᱟᱭ ᱦᱚᱭᱟ ᱚᱱᱠᱟ ᱜᱚᱨᱚᱢ ᱫᱤᱱ᱾
ᱡᱮᱢᱚᱱ ᱦᱚᱜᱼᱚᱭ ᱵᱚᱱ ᱧᱮᱞ ᱫᱟᱼᱼ ᱩᱫᱽᱜᱟᱹᱨ ᱫᱚ ᱴᱷᱤᱠ ᱜᱮᱭᱟ ᱩᱫᱽᱜᱟᱹᱨ ᱠᱟᱱᱟ ᱦᱚᱭ ᱦᱚᱸ ᱵᱟᱭ ᱦᱚᱭ ᱫᱟ᱾ ᱚᱱᱟ ᱦᱚᱸ ᱴᱷᱤᱠ ᱜᱮᱭᱟ ᱢᱮᱱᱠᱷᱟᱱ ᱱᱤᱛᱚᱜ ᱡᱮᱢᱚᱱ ᱟᱵᱚ ᱫᱟᱨᱮ ᱦᱚᱸᱠᱚ ᱢᱟᱜ ᱮᱫᱟ ᱾ ᱚᱱᱟ ᱠᱚᱫᱚ ᱮᱠᱟᱞ ᱜᱮ ᱵᱟᱝ ᱠᱚᱨᱟᱣ ᱞᱮᱠᱷᱟᱱ ᱜᱮ ᱵᱷᱟᱜᱮᱜᱼᱟ ᱚᱱᱟ ᱠᱚ ᱢᱟᱜᱼᱼ ᱪᱟᱵᱟ ᱞᱮᱱᱠᱷᱟᱱ ᱫᱚ ᱦᱚᱭ ᱦᱚᱸ ᱵᱟᱝ ᱧᱟᱢᱚᱜᱼᱟ ᱟᱛᱳ ᱯᱟᱲᱟ ᱨᱮᱛᱚ ᱚᱱᱠᱟᱼᱼ ᱡᱟᱜᱮ ᱯᱟᱝᱠᱷᱟ ᱠᱚ ᱪᱟᱜᱼᱟ ᱚᱱᱟ ᱠᱚᱛᱮ ᱦᱚᱭ ᱧᱟᱢ ᱠᱟᱛᱮᱜᱼᱼ ᱛᱟᱦᱮᱱ ᱟᱨᱼᱼ ᱫᱟᱨᱮ, ᱹ ᱵᱩᱴᱟᱹ ᱨᱮ ᱪᱟᱞᱟᱣ ᱠᱟᱛᱮᱜ ᱛᱤᱱᱟᱹᱜ ᱵᱷᱟᱜᱮ, ᱹ ᱦᱚᱭ ᱦᱤᱥᱤᱫ ᱧᱟᱢᱚᱜᱼᱟ ᱛᱟᱦᱮᱱᱟᱢ, ᱾ ᱹᱢᱤᱫ ᱨᱮᱭᱟᱲ ᱧᱚᱜ ᱵᱩᱡᱷᱟᱹᱜᱼᱟ ᱵᱷᱟᱹᱜᱮᱹ ᱧᱚᱜ ᱵᱩᱡᱷᱟᱹᱜᱼᱟ᱾ ᱫᱟᱨᱮ ᱠᱚ ᱢᱟᱜ ᱞᱮᱠᱷᱟᱱ ᱫᱚ ᱚᱱᱟ ᱫᱚ ᱟᱫᱚ ᱵᱟᱝ ᱵᱩᱡᱷᱟᱹᱜᱼᱟ ᱟᱨᱼᱼ ᱡᱩᱫᱤ ᱠᱷᱚᱲ ᱟᱛᱳ ᱯᱟᱲᱟ ᱨᱮᱫᱚ ᱠᱷᱚᱲ ᱚᱲᱟᱜ ᱠᱚ ᱡᱮᱢᱚᱱᱼᱼ ᱠᱷᱚᱲ ᱚᱲᱟᱜ ᱨᱮ ᱵᱷᱟᱜᱮ, ᱧᱚᱜ ᱨᱮᱭᱟᱲ ᱧᱚᱜ ᱵᱩᱡᱷᱟᱹᱜ ᱟ ᱚᱱᱟ ᱠᱚᱨᱮ ᱛᱟᱦᱮᱱ ᱾
ᱦᱮᱸ, ᱠᱟᱨᱚᱱ ᱧᱮᱞ ᱦᱳᱭ ᱠᱟᱱᱟ ᱮᱸᱜ ᱮᱸ ᱦᱟᱥᱟ, ᱦᱟᱥᱟ ᱚᱲᱟᱜ ᱠᱚ ᱾ ᱠᱚᱯ ᱠᱚ ᱚᱱᱟ ᱠᱚ ᱟᱹᱰᱤ ᱦᱮᱢᱟᱞ ᱩᱢᱩᱞ ᱜᱮ ᱵᱩᱡᱷᱟᱹᱜ ᱟ ᱢᱮᱱᱠᱷᱟᱱ ᱮᱸ ᱡᱟᱸᱦᱟᱸ ᱟᱵᱚᱣᱟᱜ ᱯᱩᱠᱨᱤ ᱛᱤᱱᱟᱜ ᱡᱟᱸᱦᱟᱸ, ᱩᱸ ᱫᱟᱨᱮ ᱵᱤᱨᱵᱩᱨᱩ ᱠᱚᱵᱚᱱ ᱢᱟᱜᱮᱫ ᱛᱮ ᱾ ᱥᱮ ᱚᱱᱟ ᱠᱚ ᱩᱪᱟᱹᱲᱚᱜ ᱠᱟᱱᱛᱮ ᱟᱵᱚ ᱧᱮᱞᱚᱜ ᱠᱟᱱᱟ ᱵᱟᱹᱭ ᱵᱟᱹᱭᱛᱮ ᱞᱚᱞᱚᱱᱟᱜ᱾ ᱡᱟᱸᱦᱟᱸ ᱮᱞᱟᱝ ᱵᱟᱹᱲᱛᱤ ᱪᱟᱞᱟᱜ ᱠᱟᱱᱟ ᱚᱱᱟ ᱛᱟᱦᱚᱞᱮ ᱡᱟᱸᱦᱟᱸ ᱠᱚᱵᱚᱱ ᱥᱩᱢᱩᱥᱥᱟᱜ ᱠᱟᱱ ᱫᱚ ᱩᱸ ᱧᱮᱞᱚᱜ ᱟ ᱵᱟᱹᱲᱛᱤ ᱫᱷᱚᱨᱚᱱ ᱞᱮᱠᱷᱟᱱᱮ ᱟᱠᱟᱞ ᱦᱳᱭᱠᱟᱱᱟ᱾ ᱡᱟᱸᱦᱟᱸ ᱫᱤᱱ ᱦᱤᱞᱳᱜ ᱫᱚᱢᱮ ᱥᱤᱛᱩᱝ ᱠᱮᱫᱟ ᱫᱚᱢᱮ ᱜᱚᱨᱚᱢ ᱠᱮᱫᱟᱭ ᱚᱱᱟ ᱫᱤᱱ ᱧᱮᱞ ᱢᱮ ᱴᱟᱹᱭᱤᱢ ᱨᱮ ᱡᱟᱦᱟᱸ ᱦᱩᱭ ᱠᱚᱜ-ᱟ ᱥᱮ ᱡᱟᱦᱟᱸ ᱦᱩᱲᱩ ᱨᱚᱦᱚᱭ ᱮᱸ ᱪᱟᱹᱛ ᱵᱟᱹᱭᱥᱟᱹᱠᱷ ᱫᱚᱢᱮ ᱞᱚᱞᱚ ᱥᱤᱛᱩᱝ ᱠᱮᱫᱟᱭ ᱟᱥᱟᱲ ᱥᱟᱱ ᱦᱚᱸ ᱵᱟᱭ ᱫᱟᱜ ᱞᱮᱫᱟ ᱟᱥᱟᱲ ᱥᱟᱱ ᱦᱚ ᱵᱟᱭ ᱫᱟᱜ ᱞᱮᱫᱟ ᱢᱟᱱᱮ ᱦᱩᱲᱩ ᱨᱚᱦᱚᱭ ᱦᱚᱸ ᱱᱚᱝᱠᱟ ᱢᱟᱡᱮ ᱥᱟᱡᱮ ᱟᱹᱰᱤ ᱵᱤᱞᱚᱢ ᱟᱠᱟᱱ ᱛᱟᱵᱚᱱᱟ ᱾
ᱦᱳᱭ, ᱫᱷᱚᱨᱚᱱ ᱫᱤᱱ ᱠᱚᱦᱚᱸ ᱡᱮᱢᱚᱱ ᱦᱳᱲᱳ ᱠᱚ ᱪᱟᱥ ᱜᱮᱭᱟ ᱠᱚ ᱡᱮᱢᱚᱱ ᱵᱟᱨ ᱵᱮᱲᱟ ᱜᱮ ᱦᱳᱲᱳ᱾ ᱥᱮᱨᱢᱟ ᱨᱮ ᱵᱟᱨ ᱫᱷᱟᱣ ᱜᱮ ᱦᱳᱲᱳ ᱫᱚᱠᱚ ᱪᱟᱥ ᱜᱮᱭᱟ᱾ ᱫᱷᱚᱨᱚᱱ ᱫᱤᱱ ᱡᱚᱠᱷᱚᱱ ᱦᱳᱲᱳ ᱠᱚᱠᱚ ᱪᱟᱥ ᱜᱮᱭᱟ ᱫᱟᱜ ᱠᱚ ᱵᱟᱝ ᱦᱤᱡᱩᱜᱼᱟ ᱠᱮᱱᱮᱞ ᱛᱮᱸᱦᱚᱸ ᱫᱟᱜ ᱵᱟᱝ ᱠᱚ ᱟᱲᱟᱜ ᱠᱮᱭᱟ ᱥᱩᱠᱨᱤ ᱨᱮᱱᱟᱜ ᱜᱟᱰᱟ ᱨᱮᱱᱟᱜ ᱫᱟᱜ ᱠᱚᱦᱚᱸ ᱟᱸᱡᱮᱫ ᱪᱟᱵᱟᱜ ᱟ ᱚᱱᱟᱛᱮ ᱦᱳᱲᱳ ᱠᱚᱸᱦᱚᱸ ᱵᱷᱟᱜᱮᱹᱞᱮᱠᱟ ᱵᱟᱝ ᱦᱳᱭᱳᱜ ᱟ ᱾
ᱱᱚᱣᱟ ᱠᱚ ᱟᱵᱚ ᱛᱟᱦᱚᱞᱮ ᱩᱸ ᱠᱟᱹᱢᱤ ᱞᱟᱜᱟᱣ ᱵᱚᱱᱟ ᱡᱟᱛᱮ ᱞᱚᱞᱚ ᱟᱞᱚ ᱵᱟᱹᱲᱛᱤᱜ᱾ ᱤᱡ ᱢᱟ ᱥᱮ ᱵᱤᱨ ᱵᱩᱨᱩ ᱫᱟᱨᱮᱹ ᱠᱚ ᱩᱡᱟᱹᱲ ᱵᱟᱝ ᱜᱟᱱᱚᱜ ᱛᱟᱵᱚᱱᱟ᱾ ᱥᱟᱶ ᱥᱟᱶᱛᱮ ᱟᱵᱳ ᱫᱟᱨᱮ ᱠᱚ ᱨᱚᱦᱚᱭ᱾ ᱦᱤᱞ ᱠᱟᱹᱢᱤ ᱢᱤᱫᱴᱟᱝ ᱫᱟᱲᱮ ᱱᱚᱝᱠᱟ ᱠᱚ ᱞᱮᱭᱟ᱾ ᱚᱱᱠᱟ ᱠᱟᱛᱮᱫ ᱜᱮ ᱚᱱᱟ ᱠᱚ ᱵᱤᱨ ᱵᱩᱨᱩ ᱫᱟᱨᱮ ᱱᱟᱹᱲᱤ ᱡᱚᱜᱟᱣ ᱡᱚᱛᱚᱱ ᱦᱳᱭᱳᱜ ᱛᱟᱵᱚᱱᱟ ᱚᱱᱟ ᱠ ᱠᱚᱵᱚᱱ ᱡᱚᱜᱟᱣ ᱡᱚᱛᱚᱱ ᱞᱮᱠᱷᱟᱱ ᱜᱮ, ᱟᱵᱚᱣᱟᱜ ᱱᱚᱣᱟ ᱯᱚᱨᱤᱵᱮᱥ ᱨᱮᱭᱟᱲᱚᱜᱼᱟ, ᱥᱮ ᱥᱮ ᱱᱚᱣᱟ ᱠᱚᱢ ᱪᱟᱞᱟᱜᱼᱟ ᱾ ᱟᱣ ᱚᱱᱟ ᱥᱮᱛᱩᱝ ᱛᱟᱨᱟᱥ ᱠᱚᱢ ᱪᱟᱞᱟᱣ ᱞᱮᱱᱠᱷᱟᱱ ᱟᱵᱚᱣᱟᱜ ᱡᱤᱭᱚᱱ ᱠᱷᱟᱱᱰᱟᱣ ᱨᱮ ᱢᱟᱹᱱᱢᱤ ᱠᱚᱣᱟᱜ ᱥᱮ ᱥᱟᱱᱟᱢ ᱡᱤᱵ ᱡᱤᱭᱟᱹᱞᱤ ᱠᱚᱣᱟᱜ ᱥᱟᱱᱟᱢ ᱜᱮ ᱟᱹᱰᱤ ᱡᱤᱭᱟᱹᱱ ᱠᱷᱟᱱᱰᱟᱣ ᱟᱹᱰᱤ ᱥᱚᱦᱞᱮᱜ ᱛᱟᱵᱚᱱᱟ ᱥᱮ ᱟᱹᱰᱤ ᱱᱟᱯᱟᱭᱚᱜ ᱛᱟᱵᱚᱱᱟ᱾
ᱚᱱᱟ ᱛᱚ ᱦᱳᱭᱱᱟ ᱢᱮᱱᱠᱷᱟᱱ ᱨᱟᱵᱟᱝ ᱫᱤᱱ ᱦᱚᱸ ᱚᱝᱠᱟᱜᱮ ᱢᱟᱹᱱᱢᱤ ᱠᱚ ᱡᱤᱵ ᱡᱤᱭᱟᱹᱞᱤ ᱠᱚ ᱨᱟᱵᱟᱝ ᱫᱤᱱ ᱦᱚ ᱫᱚᱢᱮ ᱠᱚ ᱠᱚᱥᱴᱚᱜ ᱟᱠᱚ᱾
ᱦᱩᱸ᱾ ᱮ ᱨᱟᱵᱟᱝ ᱫᱤᱱ ᱫᱚᱠᱚ ᱠᱚᱥᱴᱚ ᱫᱚᱠᱚ ᱠᱚᱥᱴᱚᱜ-ᱟ, ᱠᱤᱱᱛᱩ ᱨᱟᱵᱟᱝ ᱫᱤᱱ ᱨᱮᱱᱟᱜ ᱥᱤ ᱱᱚᱝᱠᱟ ᱧᱮᱞᱚᱜᱼᱟ, ᱢᱟᱱᱮ ᱨᱟᱵᱟᱝ ᱫᱤᱱ ᱨᱮ ᱡᱟᱸᱦᱟᱸ ᱟᱛᱩ ᱯᱟᱲ ᱨᱮ ᱡᱟᱸᱦᱟᱸ ᱪᱤᱛᱟᱹᱨ ᱧᱮᱞ ᱧᱟᱢᱚᱜ ᱚᱱᱟ ᱫᱚ ᱟᱹᱰᱤ ᱧᱮᱞᱡᱚᱝ ᱞᱮᱠᱟᱱ ᱪᱤᱛᱟᱹᱨ ᱧᱮᱞ ᱧᱟᱢᱚᱜᱼᱟ᱾ ᱪᱮᱠᱟ ᱧᱮᱞ ᱡᱚᱝ, ᱜᱚᱨᱚᱢ ᱫᱤᱱ ᱫᱚ ᱢᱟᱹᱱᱢᱤ ᱜᱚᱨᱚᱢ ᱫᱚᱵᱚᱱ ᱥᱟᱦᱟᱣ ᱢᱟᱱᱮ ᱠᱤᱱᱛᱩ ᱨᱟᱵᱟᱝ ᱫᱚ ᱡᱟᱸᱦᱟᱸ ᱞᱮᱠᱟᱛᱮ ᱥᱟᱦᱟᱣ ᱜᱟᱱᱚᱜᱼᱟ᱾ ᱚᱝᱠᱟ ᱞᱮᱠᱟᱛᱮ ᱪᱮᱫᱠᱟ ᱢᱤᱫᱴᱟᱱ ᱟᱛᱩ ᱯᱟᱲᱟᱨᱮ ᱧᱮᱞᱚᱜᱼᱟ ᱧᱮᱞᱚ ᱦᱳᱭ ᱠᱟᱱᱟ, ᱩᱸᱻ ᱟᱛᱳ ᱯᱟᱲᱟ ᱠᱚᱨᱮ ᱥᱮᱛᱟᱜ ᱵᱷᱳᱨ ᱛᱮ ᱥᱮ ᱥᱮᱛᱟᱜ ᱵᱮᱨᱮᱫ ᱠᱟᱛᱮᱫ ᱢᱤᱫ ᱴᱷᱮᱱ ᱠᱚ ᱡᱳᱨᱳᱜᱼᱟ᱾ ᱥᱟᱶᱛᱮ ᱠᱟᱱᱛᱷᱟ ᱜᱩᱜᱩ ᱠᱟᱛᱮᱜ ᱢᱟᱴᱷ ᱥᱮᱫ ᱢᱤᱫᱴᱟᱱ ᱦᱚᱲᱮ ᱪᱟᱥ ᱛᱟᱲᱟᱢ ᱤᱫᱤᱭᱫᱟ, ᱥᱮ ᱜᱷᱟᱸᱥ ᱰᱚᱜᱽ ᱨᱮ ᱥᱤᱥᱤᱨ ᱧᱮᱞᱚᱜᱼᱟ, ᱟᱹᱰᱤ ᱢᱤᱴᱟᱝ ᱮᱸ ᱱᱟᱯᱟᱭ ᱢᱤᱫᱴᱟᱝ ᱪᱤᱛᱟᱹᱨ ᱧᱮᱞ ᱧᱟᱢᱚᱜᱼᱟ ᱟᱛᱳ ᱯᱟᱲᱟ ᱟᱯᱮᱭᱟᱜ ᱫᱤᱥᱚ ᱪᱤᱛᱟᱹ ᱪᱮᱜᱠᱟ ᱧᱮᱞ ᱧᱟᱢᱚᱜᱼᱟ?
ᱟᱞᱮ ᱥᱮᱫ ᱦᱚᱸ ᱥᱮᱛᱟᱜ ᱵᱮᱲᱟ ᱵᱮᱨᱮᱫ ᱠᱟᱛᱮᱜ ᱡᱷᱚᱛᱚ ᱦᱚᱲᱤᱧ ᱧᱮᱞ ᱠᱳᱣᱟ ᱠᱟᱱᱛᱷᱟ ᱠᱚ ᱪᱟᱫᱚᱨ ᱠᱚ ᱫᱚᱛᱚ ᱠᱚ ᱨᱮ ᱥᱳᱣᱮᱴᱟᱨ ᱠᱚ ᱦᱚᱨᱚᱜ ᱠᱟᱛᱮ ᱡᱷᱚᱛᱚ ᱦᱚᱲ ᱡᱳᱨᱳᱜ ᱠᱚ ᱫᱩᱲᱩᱵ ᱠᱚᱜᱼᱟᱠᱚ, ᱟᱨ ᱱᱚᱛᱮ ᱥᱤᱥᱤᱨ ᱧᱩᱨᱦᱩᱜᱼᱟ ᱦᱚᱭ ᱟᱭ ᱟᱨ ᱟᱹᱰᱤ ᱨᱤᱭᱟᱲ ᱨᱤᱭᱟᱲ ᱵᱩᱡᱷᱟᱹᱜᱼᱟ᱾
ᱫᱟᱨᱮ ᱠᱚ ᱦᱚᱸ ᱵᱷᱟᱹᱜᱮ ᱥᱩᱱᱫᱚᱨ ᱧᱮᱞᱚᱜᱼᱟ, ᱱᱚᱛᱮ ᱵᱟᱦᱟ ᱫᱟᱨᱮ ᱠᱚ ᱛᱚᱠᱷᱚᱱ ᱫᱚ ᱵᱟᱦᱟᱜᱼᱟ ᱫᱚᱢᱮ᱾ ᱵᱟᱦᱟ ᱠᱚ ᱧᱮᱞᱚᱜᱼᱟ, ᱟᱹᱰᱤ ᱪᱚ ᱟᱹᱰᱤ ᱪᱚᱨᱚᱠ ᱜᱮ ᱵᱩᱡᱷᱟᱹᱜᱼᱟ ᱧᱮᱞ ᱛᱮᱫᱚ᱾
ᱩᱸᱻ ᱟᱨ ᱱᱚᱣᱟ ᱨᱟᱵᱟᱝ ᱫᱤᱱ ᱱᱚᱝᱠᱟ ᱫᱚ ᱥᱮᱛᱟᱜ ᱵᱟᱲᱟ ᱠᱚ ᱨᱮᱱᱟᱜ ᱟᱵᱚᱦᱟᱣᱟ ᱫᱚ ᱱᱟᱯᱟᱭ ᱜᱮ ᱧᱮᱞᱚᱜᱼᱟ, ᱥᱟᱶᱛᱮ ᱮᱸ ᱵᱟᱹᱲᱛᱤ ᱨᱟᱵᱟᱝ ᱞᱮᱠᱷᱟᱱ ᱫᱚ ᱥᱚᱢᱚᱥᱥᱟ ᱫᱚ ᱢᱮᱱᱟᱜ ᱜᱮᱭᱟ, ᱡᱮ ᱠᱚᱱ ᱠᱚᱱ ᱡᱩᱫᱤ ᱫᱚᱢᱮ ᱨᱮᱭᱟᱲ ᱠᱮᱫᱟ ᱦᱟᱲᱟᱢ ᱵᱩᱲᱦᱤ ᱫᱚᱢ ᱨᱟᱦᱟᱣ ᱫᱟᱲᱮᱭᱟᱜᱼᱟ, ᱜᱤᱫᱽᱨᱟᱹ ᱠᱚᱦᱚᱸ ᱥᱟᱶᱛᱮ ᱵᱚᱱ ᱧᱮᱞᱟ ᱨᱟᱵᱟᱝ ᱫᱤᱱ ᱢᱤᱫᱴᱟᱝ ᱟᱵᱚ ᱡᱟᱦᱟᱸ ᱵᱚᱱ ᱨᱚᱲᱟ ᱢᱚᱪᱟ ᱛᱮᱵᱚᱱ ᱨᱚᱲᱟ ᱚᱱᱟ ᱢᱚᱪᱟ ᱨᱚᱲ ᱥᱚᱢᱚᱭ ᱟᱵᱚᱣᱟᱜ ᱟᱱᱮ ᱡᱟᱦᱟᱸ ᱢᱟᱱᱮ ᱵᱟᱥᱯᱚᱴᱟᱜ ᱢᱟᱱᱮ ᱯᱳᱲ ᱜᱮ ᱛᱩᱫᱩᱜᱼᱟ ᱢᱚᱪᱟ ᱠᱚᱱ ᱚᱱᱟ ᱦᱚᱸ ᱟᱹᱰᱤ ᱱᱟᱯᱟᱭ ᱧᱚᱜ ᱜᱮ ᱧᱮᱞᱚᱜᱼᱟ᱾
ᱦᱳᱭ ᱫᱩᱦᱟᱹ ᱞᱮᱠᱟ ᱧᱮᱞᱚᱜᱼᱟ ᱟᱨᱠᱤ ᱚᱱᱟ ᱫᱚ᱾
ᱦᱩᱸ ᱦᱩᱸ ᱫᱩᱸᱦᱟᱹ ᱞᱮᱠᱟ ᱧᱮᱞᱚᱜᱼᱟ᱾ ᱟᱨ ᱨᱟᱵᱟᱝ ᱫᱤᱱ ᱫᱚ ᱵᱤᱥᱤᱨ ᱵᱷᱟᱜᱽ ᱛᱮ ᱦᱮᱸ ᱧᱤᱫᱟᱹ ᱢᱟᱨᱟᱝ ᱚᱜᱼᱟ ᱟᱨ ᱥᱤᱧ ᱫᱚ ᱠᱷᱟᱴᱚᱜᱼᱟ
ᱳᱭᱮᱴ ᱟᱨ ᱨᱟᱵᱟᱝ ᱫᱤᱱ ᱫᱚ ᱡᱮᱢᱚᱱ ᱢᱟᱴᱷ ᱠᱷᱟᱴ ᱢᱟᱴᱷ ᱠᱚᱨᱮ ᱠᱷᱮᱛ ᱠᱚᱨᱮ ᱡᱩᱫᱤᱢ ᱪᱟᱞᱟᱜᱼᱟ ᱧᱮᱞᱟᱢ ᱟᱹᱰᱤ ᱱᱟᱱᱟ ᱦᱩᱱᱟᱹᱨ ᱥᱚᱵᱡᱤ ᱠᱚᱠᱚ ᱪᱟᱥ ᱠᱟᱫᱟ ᱠᱚ ᱵᱟᱦᱟ ᱠᱚᱠᱚ ᱪᱟᱥ ᱠᱟᱫᱟ ᱠᱚ ᱟᱹᱰᱤ ᱪᱚᱨᱚᱠ ᱜᱮ ᱧᱮᱞᱚᱜᱼᱟ᱾ ᱟᱯᱮ ᱥᱮᱫ ᱫᱚ?
ᱦᱩᱸ ᱟᱞᱮ ᱥᱮᱫ ᱦᱚᱸ ᱱᱚᱝᱠᱟ ᱜᱮ ᱟᱨ ᱡᱟᱦᱟᱸ ᱡᱚᱠᱷᱚᱱ ᱨᱟᱵᱟᱝ ᱫᱤᱱ ᱱᱟᱜ ᱪᱟᱥ ᱠᱟᱛᱷᱟᱢ ᱞᱟᱹᱭ ᱠᱮᱫᱟ ᱮ ᱨᱟᱵᱟᱝ ᱫᱤᱱ ᱨᱮ ᱡᱟᱦᱟᱸ ᱪᱟᱹᱥᱤ ᱠᱚ ᱞᱟᱹᱜᱤᱫ ᱟᱜ ᱫᱚ ᱟᱹᱰᱤ ᱱᱟᱯᱟᱭ ᱫᱤᱱ ᱜᱟᱨᱚᱜᱼᱟ ᱵᱟᱝ ᱫᱚ ᱪᱮᱫᱟᱜ ᱨᱟᱵᱟᱝ ᱫᱤᱱ ᱫᱚ ᱢᱤᱫ ᱜᱷᱟᱹᱲᱤ ᱠᱚᱢ ᱧᱚᱜ ᱠᱟᱹᱢᱤ ᱦᱩᱭᱩᱜ ᱛᱟᱠᱚᱣᱟ ᱥᱮ ᱢᱤᱫ ᱜᱷᱟᱹᱲᱤ ᱛᱮ ᱟᱹᱭᱩᱵ ᱠᱚᱥᱴᱚ ᱵᱟᱠᱚ ᱵᱩᱡᱷᱟᱹᱣᱟ ᱚᱱᱟ ᱠᱷᱟᱹᱛᱤᱨ ᱟᱵᱚ ᱵᱚᱱ ᱧᱮᱞ ᱟᱠᱟᱫᱟ ᱮ ᱯᱩᱥ ᱢᱟᱜᱽ ᱵᱚᱸᱜᱟ ᱫᱚ ᱚᱱᱮ ᱦᱩᱲᱩ ᱤᱨᱚᱜ ᱫᱤᱱ ᱠᱟᱱᱟ᱾ ᱚᱱᱟ ᱚᱠᱛᱚ ᱫᱚ ᱦᱩᱲᱩ ᱠᱚᱵᱚᱱ ᱤ ᱟᱨ
ᱦᱳᱭ
ᱚᱱᱟ ᱨᱟᱵᱟᱝ ᱫᱤᱱ ᱨᱮ ᱢᱤᱫᱴᱟᱝ ᱵᱚᱱ ᱧᱮᱞ ᱧᱟᱢᱟ ᱡᱮ ᱟᱛᱳ ᱯᱟᱲᱟ ᱨᱮ ᱡᱟᱦᱟᱸ ᱢᱤᱫᱴᱮᱱ ᱧᱮᱞ ᱧᱟᱢᱚᱜᱼᱟ ᱵᱤᱨ ᱵᱩᱨᱩ ᱠᱚᱨᱮᱜ ᱡᱟᱦᱟᱸ ᱠᱚᱨᱮᱜ ᱛᱩᱭᱩ ᱦᱩᱠ ᱦᱩᱠᱠᱟᱹ ᱦᱩᱸᱣᱟᱹ‌ ᱢᱤᱫᱴᱟᱝ ᱧᱮᱞ ᱧᱟᱢᱚᱜᱼᱟ
ᱦᱳᱭ ᱦᱳᱭ ᱨᱮᱭᱟᱲ ᱛᱮ ᱩᱱᱠᱩ ᱦᱚᱸ ᱵᱟᱠᱚ ᱛᱟᱦᱮᱸ ᱫᱟᱲᱮᱭᱟᱜᱼᱟ ᱥᱮ ᱚᱱᱟ ᱠᱷᱟᱹᱛᱤᱨ ᱛᱮ ᱩᱱᱠᱩ ᱦᱚᱸ ᱟᱠᱚᱣᱟᱜ ᱨᱮᱭᱟᱲ ᱡᱟᱞᱟ ᱦᱩᱠᱠᱟᱹ ᱦᱩᱣᱟᱹ ᱭᱟᱠᱚ
ᱡᱮᱢᱚᱱ ᱰᱟᱹᱝᱨᱤ ᱢᱮᱨᱚᱢ ᱠᱚᱦᱚᱸ ᱩᱱᱠᱩ ᱦᱚᱸ ᱫᱚᱢᱮ ᱠᱚᱥᱴᱚ ᱜᱮ ᱠᱚᱥᱴᱚ ᱛᱮᱜᱮ ᱠᱚ ᱛᱟᱦᱮ ᱱᱟᱠᱚ ᱢᱮᱱᱠᱷᱟᱱ ᱛᱟᱣ ᱩᱱᱠᱩ ᱩᱱᱠᱩ ᱞᱟᱹᱜᱤᱫ ᱡᱮᱢᱚᱱ ᱟᱞᱩ ᱵᱚᱥᱛᱟ ᱠᱚ ᱛᱟᱦᱮᱱᱟ ᱚᱱᱟ ᱵᱚᱥ ᱛᱟ ᱠᱚᱨᱮ ᱱᱟᱜ ᱡᱟᱢᱟ ᱠᱚᱠᱚ ᱵᱮᱱᱟᱣ ᱟᱠᱚᱣᱟ ᱢᱮᱨᱚᱢ ᱠᱚᱦᱚᱸ ᱨᱮᱭᱟᱲ ᱠᱚᱣᱟ ᱩᱱᱠᱩ ᱦᱚᱸ ᱡᱟᱦᱟᱸ ᱦᱚᱯᱚᱱ ᱜᱤᱫᱽᱨᱟᱹᱣᱟᱜ ᱡᱟᱢᱟ ᱠᱚ ᱢᱮᱱᱟᱜᱼᱟ ᱚᱱᱟ ᱡᱟᱢᱟ ᱠᱚᱠᱚ ᱦᱚᱨᱚᱜ ᱟᱠᱚᱣᱟ ᱠᱚ
ᱡᱚᱠᱷᱚᱢ ᱮᱢ ᱞᱟᱹᱭ ᱠᱮᱫᱟ ᱱᱩᱠᱩ ᱢᱮᱨᱚᱢ ᱵᱷᱤᱰᱤᱭᱟᱜ ᱠᱟᱛᱷᱟᱢ ᱟᱸᱡᱚᱢ ᱟᱠᱟᱫᱟ ᱟᱪᱪᱷᱟ ᱚᱱᱮ ᱵᱷᱤᱰᱤ ᱠᱚ ᱡᱟᱦᱟᱸᱭ ᱠᱚ ᱛᱟᱦᱮᱸᱱᱟ ᱵᱷᱮᱰᱟ ᱠᱚ ᱩᱱᱠᱩ ᱠᱚᱣᱟᱜ ᱠᱚᱢᱵᱚᱞ ᱪᱮᱛᱟ ᱟᱹᱰᱤ ᱩᱨᱜᱩᱢ ᱧᱚᱜ ᱜᱮᱭᱟ ᱚᱱᱟ ᱩᱱᱠᱩᱣᱟᱜ ᱠᱚᱢᱵᱚᱞ ᱛᱮ ᱡᱩᱫᱤᱢ ᱩᱭᱩᱱᱟ ᱨᱟᱵᱟᱝ ᱫᱤᱱ ᱩᱭᱩᱠᱚ-ᱟ ᱟᱹᱰᱤ ᱩᱨᱜᱩᱢ ᱜᱮᱢ ᱡᱟᱹᱯᱤᱫᱟ
ᱦᱩᱭ ᱟᱸᱡᱚᱢ ᱠᱟᱜ ᱜᱤᱭᱟᱹᱧ ᱟᱯᱮ ᱥᱮᱫ ᱢᱮᱱᱟᱜ ᱠᱚᱣᱟ?
ᱦᱮᱸ ᱟᱞᱮ ᱥᱮᱫ ᱢᱮᱱᱟᱜ ᱠᱚ ᱜᱮᱭᱟ ᱵᱷᱮᱰᱟ ᱠᱚ ᱵᱷᱤᱰᱤ ᱠᱚ
ᱟᱪᱪᱷᱟ ᱟᱯ ᱛᱳ ᱯᱟᱲᱟ ᱨᱮᱫᱚ ᱱᱚᱝᱠᱟ ᱴᱷᱤᱠ ᱜᱮᱭᱟ ᱵᱟᱡᱟᱨ ᱠᱚᱨᱮ ᱫᱚ ᱛᱟᱦᱚᱞᱮ ᱪᱮᱫ ᱞᱮᱠᱟ ᱚᱸᱰᱮ ᱦᱚᱸ ᱵᱟᱡᱟᱨ ᱠᱚᱨᱮ ᱫᱚ ᱢᱳᱴᱟᱢᱩᱴᱤ ᱢᱟᱱᱮ ᱦᱚᱭ ᱟᱨ ᱡᱮᱢᱚᱱ ᱢᱟᱲᱟᱝ ᱢᱟᱲᱟᱝ ᱚᱲᱟᱜ ᱢᱮᱱᱟᱜᱼᱟ᱾ ᱠᱚᱞᱠᱟᱨᱠᱷᱟᱱᱟ ᱠᱚ ᱢᱮᱱᱟᱜᱼᱟ ᱜᱟᱹᱰᱤ ᱠᱚ ᱪᱟᱞᱟᱜ ᱠᱟᱱᱟ ᱚᱱᱟᱠ ᱠᱚᱭ ᱫᱚ ᱦᱚᱭᱛᱳ ᱩᱱᱟᱹᱜ ᱵᱟᱭ ᱨᱮᱭᱟᱲ ᱜᱮᱭᱟ ᱞᱚᱞᱚ ᱜᱮ ᱵᱩᱡᱷᱟᱹᱜ ᱜᱮᱭᱟ
ᱦᱩᱸ ᱢᱟᱱᱮ ᱵᱟᱡᱟᱨ ᱠᱚᱨᱮᱜ ᱫᱚ ᱩᱱᱟᱹᱜ ᱨᱟᱵᱟᱝ ᱫᱚ ᱵᱟᱝ ᱯᱟᱲᱟᱜᱼᱟ ᱠᱤᱱᱛᱩ ᱢᱮᱱᱠᱷᱟᱱ ᱠᱚᱛᱮᱠ ᱢᱟᱨᱟᱝ ᱠᱚᱨᱮᱜ ᱵᱟᱡᱟᱨ ᱠᱚᱨᱮ ᱧᱮᱞᱚᱜᱼᱟ ᱢᱟᱱᱮ ᱠᱩᱸᱣᱟᱹᱥᱟ ᱴᱟᱜ ᱟᱹᱰᱤ ᱵᱟᱹᱲᱛᱤᱜᱼᱟ ᱠᱩᱸᱣᱟᱹᱥᱟ ᱵᱟᱹᱲᱛᱤ ᱞᱮᱱᱠᱷᱟᱱ ᱮ ᱨᱟᱥᱛᱟ ᱨᱮᱱᱟᱜ ᱡᱟᱦᱟᱸ ᱵᱟᱹᱲᱤᱡ ᱚᱵᱚᱥᱛᱷᱟ ᱢᱟᱱᱮ ᱫᱩᱨᱜᱷᱚᱴᱚᱱᱟ ᱠᱚ ᱵᱟᱹᱲᱛᱤᱜᱼᱟ ᱟᱨᱠᱤ
ᱚ
ᱡᱟᱦᱟᱸ ᱠᱚ ᱚᱱᱮ ᱮᱠᱵᱟᱨᱮ ᱯᱚᱨᱵᱮᱥ ᱫᱷᱩᱥᱚᱱ ᱞᱮᱠᱟ ᱟᱨᱠᱤ ᱠᱤᱱᱛᱩ ᱵᱟᱠᱷᱟᱱ ᱵᱟᱡᱟᱨ ᱠᱚᱨᱮ ᱫᱚ ᱧᱮᱞᱟ ᱟᱠᱟᱱᱟ ᱛᱚ ᱱᱩᱠᱩ ᱱᱮᱛᱟᱨ ᱱᱚᱣᱟ ᱡᱩᱜᱽ ᱨᱮ ᱠᱚᱛᱮᱠ ᱫᱚ ᱥᱤᱥᱴᱮᱢ ᱠᱟᱜ-ᱟ ᱵᱟᱡᱟᱨ ᱱᱟᱜᱟᱨ ᱠᱚᱨᱮ ᱫᱚ ᱞᱚᱞᱚ ᱵᱟᱝ ᱢᱟᱱᱮ ᱵᱟᱝ ᱨᱮᱭᱟᱲ ᱠᱚᱣᱟ ᱨᱮᱭᱟᱲ ᱫᱤᱱ ᱫᱚ ᱞᱚᱞᱚ ᱠᱚ ᱵᱩᱡᱷᱟᱹᱣᱟ ᱞᱚᱞᱚ ᱫᱤᱱ ᱫᱚ ᱨᱮᱭᱟᱲ ᱠᱚ ᱵᱩᱡᱷᱟᱹᱣᱟ
ᱦᱩᱸ
ᱢᱮᱱᱠᱷᱟᱱ ᱟᱵᱚ ᱫᱚ ᱞᱟᱹᱭ ᱢᱮ ᱪᱮᱫ ᱮᱢ ᱞᱟᱹᱭᱮᱫ ᱛᱷᱮ
ᱢᱮᱱᱠᱷᱟᱱ ᱚᱱᱠᱟᱜᱮ ᱡᱮᱢᱚᱱ ᱵᱟᱡᱟᱨ ᱨᱮᱦᱚᱸ ᱨᱮᱭᱟᱲ ᱫᱤᱱ ᱞᱚᱞᱚ ᱵᱩᱡᱷᱟᱹᱜᱼᱟ ᱞᱚᱞᱚ ᱫᱤᱱ ᱫᱚ ᱨᱮᱭᱟᱲ ᱵᱩᱡᱷᱟᱹᱜᱼᱟ ᱚᱱᱠᱟ ᱜᱮ ᱟᱛᱩ ᱯᱟᱲᱟ ᱨᱮᱦᱚᱸ ᱡᱮᱢᱚᱱ ᱟᱵᱚᱣᱟᱜ ᱵᱩᱥᱩᱵ ᱚᱲᱟᱜ ᱠᱚ ᱢᱮᱱᱟᱜ ᱛᱟᱵᱚᱱᱟ ᱚᱱᱟ ᱵᱩᱥᱩᱵ ᱚᱲᱟᱜ ᱨᱮᱦᱚᱸ ᱨᱮᱭᱟᱲ ᱫᱤᱱ ᱫᱚ ᱞᱚᱞᱚ ᱜᱮ ᱵᱩᱡᱷᱟᱹᱜᱼᱟ ᱟᱨ ᱞᱚᱞᱚ ᱫᱤᱱ ᱫᱚ ᱨᱮᱭᱟᱲ ᱜᱮ ᱵᱩᱡᱷᱟᱹᱜᱼᱟ ᱵᱩᱥᱩᱵ ᱚᱲᱟᱜ ᱨᱮᱫᱚ
ᱩᱸ ᱛᱟᱦᱚᱞᱮ ᱚᱱᱠᱟ ᱠᱟᱛᱮᱜ ᱛᱟᱞᱟ ᱛᱮᱜᱮ ᱟᱵᱚ ᱵᱚᱱ ᱧᱮᱞ ᱧᱟᱢᱟ ᱡᱮ ᱱᱤᱛᱚᱜ ᱡᱟᱦᱟᱸ ᱜᱟᱞᱢᱟᱨᱟᱣ ᱠᱮᱫᱟ ᱞᱟᱝ ᱡᱮ ᱜᱚᱨᱚᱢ ᱫᱤᱱ ᱨᱮᱱᱟᱜ ᱥᱚᱢᱚᱥᱥᱟ ᱢᱟᱨᱟᱝ ᱫᱚ ᱟᱵᱚ ᱫᱚ ᱵᱤᱨ ᱵᱩᱨᱩ ᱫᱟᱨᱮ ᱱᱟᱹᱲᱤ ᱠᱚ ᱡᱚᱜᱟᱣ ᱡᱚᱛᱚᱱ ᱦᱩᱭᱩᱜ ᱛᱟᱵᱳᱱᱟ ᱫᱟᱨᱮ ᱨᱚᱦᱚᱭ ᱦᱩᱭᱩᱜ ᱛᱟᱵᱚᱱᱟ ᱟᱨ ᱨᱟᱵᱟᱝ ᱫᱤᱱ ᱫᱚ ᱟᱵᱚ ᱡᱟᱦᱟᱸ ᱟᱛᱳ ᱚᱲᱟᱜ ᱨᱮᱱᱟᱜ ᱡᱟᱦᱟᱸ ᱪᱤᱛᱟᱹᱨ ᱠᱚ ᱧᱮᱞᱚᱜᱼᱟ ᱟᱹᱰᱤ ᱜᱷᱟᱸᱥ ᱪᱮᱛᱟᱱ ᱨᱮ ᱧᱩᱨᱩ ᱟ ᱥᱮᱛᱟᱜ ᱯᱟᱭᱟ ᱨᱮᱱᱟᱜ ᱡᱟᱦᱟᱸ ᱥᱮᱛᱟᱜ ᱱᱚᱣᱟ ᱫᱚ ᱟᱹᱰᱤ ᱱᱟᱯᱟᱭ ᱜᱮ ᱧᱮᱞ ᱧᱟᱢᱚᱜᱼᱟ ᱥᱮ ᱩᱱ ᱥᱚᱢᱚᱭ ᱵᱟᱦᱟ ᱨᱮᱱᱟᱜ ᱥᱚᱸᱫᱷᱟᱲ ᱥᱚᱸ ᱦᱚᱸ ᱦᱮᱞᱠᱟᱣ ᱦᱤᱡᱩᱜᱼᱟ ᱥᱮᱛᱟᱜ ᱯᱟᱭᱟᱨᱮ ᱚᱝᱠᱟ ᱞᱮᱠᱟ ᱛᱮᱜᱮ ᱱᱚᱣᱟ ᱨᱟᱵᱟᱝ ᱫᱤᱱ ᱟᱨ ᱱᱚᱛᱮ ᱫᱷᱚᱨᱚᱱ ᱫᱤᱱ ᱵᱚᱱ ᱯᱟᱨᱚᱢ ᱤᱫᱤᱭᱟ